ᱦᱮᱸ ᱜᱚᱝᱠᱮ
ᱦᱳᱭ ᱟᱸ ᱡᱚᱦᱟᱨ ᱜᱮ᱾
ᱦᱮᱸ ᱡᱚᱦᱟᱨ ᱜᱮ ᱱᱟᱦᱟᱜ᱾
ᱛᱚᱵᱮ ᱱᱟᱯᱟᱭ ᱵᱟᱲᱟ ᱜᱮ ᱢᱮᱱᱟᱜ ᱵᱤᱱᱟ?
ᱦᱮᱸ ᱡᱤᱣᱤ ᱡᱟᱹᱛᱤ ᱠᱚᱫᱚ ᱱᱟᱯᱟᱭ ᱵᱟᱲᱟ ᱜᱮ ᱱᱟᱦᱟᱜ ᱟᱞᱮ ᱠᱚᱫᱚ ᱟᱯᱮ ᱠᱚᱜᱮ?
ᱦᱳᱭ ᱟᱞᱮ ᱦᱚᱸ ᱟᱵᱮᱱ ᱪᱮᱫ ᱞᱮᱠᱟ ᱵᱮᱱ ᱢᱮᱱ ᱠᱮᱜ? ᱱᱟᱯᱟᱭ ᱵᱟᱲᱟ ᱜᱮᱭᱟᱞᱮ ᱥᱮ ᱜᱚᱜᱚᱼᱵᱟᱵᱟ ᱵᱚᱭᱦᱟ ᱢᱤᱥᱨᱟ ᱠᱚ ᱡᱚᱛᱚ ᱦᱚᱲᱜᱮ ᱦᱟᱸᱜ᱾ ᱪᱟᱸᱫᱳ ᱵᱚᱸᱜᱟ ᱟᱥᱤᱨᱵᱟᱫᱽ ᱛᱮ ᱱᱟᱯᱟᱭ ᱵᱟᱲᱟ ᱜᱮᱭᱟᱞᱮ ᱛᱚ ᱟᱨ ᱱᱚᱝᱠᱟᱜᱮ ᱡᱟᱛᱷᱮ ᱡᱮᱢᱚᱱ ᱵᱚᱱ ᱛᱟᱦᱮᱱᱟ᱾
ᱛᱟᱦᱮᱱᱟ ᱢᱚᱡᱽ ᱛᱟᱦᱮ ᱞᱮᱱᱠᱷᱟᱡ ᱟᱹᱰᱤ ᱵᱩᱜᱤ᱾
ᱦᱳᱭ ᱦᱳᱭ
ᱛᱚᱵᱮ ᱦᱮᱸ ᱢᱮᱱᱮᱜ ᱠᱟᱱᱟᱞᱤᱧ ᱟᱹᱞᱤᱧ ᱢᱤᱫᱴᱮᱱ ᱠᱟᱛᱷᱟ ᱫᱤᱥᱟᱹ ᱠᱟᱛᱮᱫ ᱜᱮ ᱟᱵᱮᱱ ᱴᱷᱮᱜ ᱞᱤᱧ ᱦᱮᱡ ᱟᱠᱟᱱᱟ᱾
ᱦᱮᱸ
ᱚᱜᱷᱱᱟ ᱱᱤᱭᱟᱹᱟᱹᱜ ᱜᱮ ᱦᱟᱸᱜ ᱦᱮᱸ ᱟᱹᱞᱤᱧ ᱟᱵᱮᱱ ᱴᱷᱮᱱ ᱠᱷᱚᱱ ᱟᱵᱳ ᱥᱟᱱᱛᱟᱞ ᱡᱟᱹᱛᱟᱜ ᱦᱚᱭᱛᱳ ᱛᱤᱱᱟᱹᱜ ᱴᱤ ᱦᱟᱸᱜ ᱯᱟᱹᱨᱤᱥ ᱢᱮᱱᱟᱜᱼᱟ ᱛᱚ ᱱᱚᱣᱟ ᱵᱤᱥᱚᱭ ᱛᱤ ᱦᱟᱸᱜ ᱵᱟᱰᱟᱭ ᱵᱟᱲᱟᱭ ᱥᱟᱱᱟ ᱠᱟ ᱞᱤᱧᱟᱹ ᱛᱚᱵᱮ ᱛᱷᱚᱲᱟ ᱠᱟᱹᱴᱤᱡ ᱜᱟᱱ ᱟᱸᱡᱚᱢ ᱪᱩ ᱞᱮ ᱞᱟᱝ ᱠᱷᱟᱭ ᱡᱩᱛ ᱠᱚᱜᱼᱟ᱾ ᱞᱟᱹᱭ ᱵᱮᱱ
ᱦᱩᱸ ᱟᱵᱚ ᱟᱹᱞᱤᱧ ᱦᱚᱸ ᱤᱱᱟᱹᱜ ᱫᱚ ᱵᱟᱹᱞᱤᱧ ᱵᱟᱰᱟᱭ ᱜᱮᱭᱟ᱾ ᱮᱱᱦᱚᱸ ᱛᱷᱚᱲᱟ ᱛᱷᱚᱲᱤ ᱛᱤᱱᱟᱹᱜ ᱞᱤᱧ ᱵᱟᱰᱟᱭᱟ ᱤᱱᱟᱹᱜ
ᱦᱮᱸ ᱤᱱᱟᱹ ᱜᱟᱱ ᱜᱮ ᱡᱚᱛᱷᱮᱥᱴᱚ
ᱟᱹᱞᱤᱧᱟᱜ ᱵᱟᱰᱟᱭ ᱞᱮᱠᱟᱛᱮ ᱟᱵᱚ ᱥᱟᱱᱛᱟᱞᱟᱜ ᱯᱟᱹᱨᱤᱥ ᱫᱚ ᱵᱟᱨᱚᱴᱤ ᱦᱮᱱᱟᱜᱼᱟ᱾
ᱦᱳᱭ
ᱦᱟᱸᱥᱫᱟᱜ ᱠᱷᱚᱱ ᱮᱦᱚᱵ ᱠᱟᱛᱮᱫ ᱢᱩᱨ ᱨᱢᱩ ᱦᱮᱢᱵᱽᱨᱚᱢ ᱠᱤᱥᱠᱩ ᱢᱟᱹᱨᱰᱤ ᱵᱮᱥᱨᱟ
ᱦᱳᱭ
ᱮ ᱤᱱᱟᱹᱠᱷᱟᱱ ᱯᱮᱭᱟ ᱢᱟ ᱵᱚᱞᱮ ᱚᱱᱮ ᱵᱤᱫᱤᱭᱟ ᱪᱚᱬᱮ ᱟᱨ ᱱᱟᱦᱟᱜ ᱵᱟᱹᱞᱤᱧ ᱧᱩᱢ ᱛᱤᱭᱳᱜ ᱫᱟ ᱮᱱᱦᱚᱸ ᱢᱟᱱᱮ ᱵᱟᱨᱚᱴᱤ ᱢᱮᱱᱟᱜ ᱛᱟᱵᱚᱱᱟ᱾
ᱦᱳᱭ ᱦᱳᱭ ᱦᱳᱭ ᱴᱷᱤᱠ ᱴᱷᱤᱠ ᱛᱚ ᱞᱟᱹᱭ ᱠᱮᱫᱟ ᱵᱮᱮᱱ ᱵᱟ ᱵᱟᱰᱟᱭ ᱚᱪᱚ ᱠᱮᱫ ᱞᱤᱧᱟ ᱵᱮᱱ ᱦᱚᱭ ᱛᱚ ᱯᱚᱨᱮ ᱟᱹᱞᱤᱧ ᱦᱚᱸ ᱯᱟᱥᱮᱡ ᱩᱱᱟᱱᱟᱹ ᱜᱟᱱ ᱫᱚ ᱯᱟᱥᱮᱡᱞᱤᱧ ᱵᱟᱲᱟᱭ ᱠᱟᱱ ᱛᱟᱦᱮᱱᱟ ᱛᱚ ᱟᱹᱰᱤ ᱥᱟᱨᱦᱟᱣ ᱞᱤᱧ ᱮᱢᱟ ᱵᱮᱱᱟ ᱞᱟᱹᱭ ᱟᱸᱡᱚᱢ ᱟᱜ ᱞᱤᱧᱟᱵᱮᱱ ᱟᱨ ᱦᱚᱞᱮᱧ ᱢᱮᱱ ᱠᱮᱭᱟ ᱛᱚᱵᱮ ᱟᱵᱳ ᱦᱚᱲᱟᱜ ᱢᱟ ᱮᱛᱮ ᱟᱭᱢᱟ ᱡᱟᱭᱜᱟ ᱨᱮᱜᱮ ᱦᱟᱸᱜ ᱵᱟᱯᱞᱟ ᱠᱚᱨᱮᱱᱟᱜ ᱱᱤᱭᱚᱢ ᱢᱟ ᱡᱩᱫᱟᱹ ᱡᱩᱫᱟᱹ ᱜᱮᱭᱟ᱾ ᱛᱚᱵᱮ ᱟᱯᱮ ᱥᱮᱱ ᱪᱮᱫ ᱞᱮᱠᱟ ᱦᱟᱸᱜ ᱢᱟᱱᱮ ᱵᱟᱯᱞᱟ ᱵᱟᱲᱟᱜ ᱠᱟᱱᱟ ᱥᱮ ᱛᱤᱱᱟᱹᱜ ᱯᱨᱚᱠᱟᱨ ᱦᱟᱸᱜ ᱵᱟᱯᱞᱟ ᱢᱮᱱᱟᱜᱼᱟ? ᱛᱚ ᱚᱱᱟ ᱞᱟᱹᱭ ᱟᱧᱡᱚᱢ ᱞᱟᱝ ᱢᱮ
ᱦᱩᱸ ᱵᱟᱯᱞᱟ ᱫᱚ ᱮ ᱛᱤᱱᱟᱹᱜ ᱯᱨᱚᱠᱟᱨ ᱢᱮᱱᱟᱜᱼᱟ ᱚᱱᱟ ᱯᱨᱠᱟᱨ ᱫᱚ ᱢᱟᱱᱮ ᱪᱮᱜᱞᱮᱠᱟᱞᱤᱧ ᱞᱟᱹᱭ ᱠᱮᱭᱟ ᱟᱭᱢᱟ ᱯᱨᱚᱠᱟᱨ ᱜᱮ ᱟᱵᱚ ᱦᱚᱲᱟᱜ ᱵᱟᱯᱞᱟ ᱫᱚ ᱢᱮᱱᱟᱜ ᱛᱟᱵᱩᱱᱟ ᱮ ᱥᱮᱫᱟᱭ ᱧᱚᱜ ᱢᱟᱵᱚᱱ ᱧᱮᱞᱮᱫ ᱦᱮᱡ ᱠᱟᱱ ᱛᱟᱦᱮᱱᱟ ᱢᱤᱫᱴᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚᱲᱟ ᱡᱩᱫᱤ ᱠᱩᱲᱤᱭ ᱠᱩᱥᱤ ᱠᱟᱣᱫᱮᱭᱟ ᱢᱚᱱᱮ ᱢᱚᱱᱮᱛᱮ
ᱦᱳᱭ
ᱩᱱᱤ ᱠᱚᱲᱟ ᱫᱚ ᱪᱮᱫ ᱮ ᱪᱤᱠᱟᱹᱭᱟ ᱚᱨᱮ ᱨᱮᱭᱟᱜᱼ ᱮ ᱯᱚᱱᱛᱷᱟᱭᱟ ᱟᱨ ᱪᱮᱫ ᱦᱮᱸ ᱚᱨᱮᱭᱟᱭ ᱟᱫᱚ ᱩᱱᱤ ᱫᱚ ᱚᱠᱟ ᱨᱮᱪᱚᱝ ᱫᱟᱜ ᱞᱩᱜ ᱜᱷᱟᱴ ᱥᱮ ᱛᱩᱯᱩ ᱱᱟᱹᱭ ᱦᱟᱸᱜ ᱮ ᱪᱟᱞᱟᱣ ᱟᱠᱟᱱᱟ ᱚᱸᱰᱮ ᱜᱮᱦᱟᱸᱜ ᱚᱸᱰᱮ ᱟᱡᱨᱮ ᱨᱮᱱ ᱥᱚᱸᱜᱮ ᱠᱚᱲᱟ ᱠᱚ ᱥᱟᱶᱛᱮ ᱩᱱᱤ ᱫᱚ ᱢᱮᱛᱟᱟᱣ ᱠᱚᱣᱟᱭ ᱫᱮᱞᱟ ᱤᱧ ᱱᱩᱭ ᱠᱩᱲᱤᱧ ᱠᱩᱥᱤ ᱠᱟᱣᱫᱮᱭᱟ ᱛᱚ ᱱᱩᱭ ᱠᱩᱲᱤ ᱤᱧ ᱟᱹᱜᱩ ᱤᱧᱟ ᱢᱮᱱᱛᱮ ᱛᱚ ᱚᱱᱠᱟᱚᱱᱠᱟ ᱚᱱᱠᱟᱱ ᱠᱟᱛᱷᱟ ᱠᱚ ᱜᱟᱞᱢᱟᱨᱟᱣ ᱠᱟᱛᱮᱫ ᱠᱚ ᱪᱟᱞᱟᱜ ᱠᱟᱱ ᱛᱟᱦᱮᱱᱟ ᱟᱫᱚ ᱱᱟᱦᱟᱜ ᱚᱸᱰᱮᱤᱡ ᱠᱩᱲᱤ ᱫᱚ ᱦᱟᱸᱜ ᱚᱸᱰᱮ ᱠᱷᱚᱡᱜᱤ ᱚᱱᱮ ᱛᱩᱯᱩᱱᱟᱭ ᱥᱮ ᱫᱟᱜ ᱞᱩ ᱜᱷᱟᱴᱮ ᱪᱟᱞᱟᱣ ᱚᱱᱟ ᱱᱟᱱᱟᱜ ᱚᱸᱰᱮ ᱠᱷᱚᱡ ᱜᱮ ᱚᱨ ᱟᱹᱜᱩᱭᱮᱭᱟ ᱦᱮᱸᱫᱚ ᱢᱤᱫ ᱫᱷᱟᱣ ᱫᱚ ᱚᱱᱟ ᱦᱩᱭᱱᱟ ᱚᱨ ᱟᱹᱜᱩ ᱵᱟᱯᱞᱟ ᱟᱨ ᱪᱮᱫ ᱦ ᱤᱱᱟᱹ ᱠᱷᱚᱱ ᱫᱚᱢ ᱛᱚ ᱢᱚᱡᱽ ᱛᱮᱭᱟᱜ ᱟᱨ ᱪᱮᱫ
ᱦᱳᱭ ᱴᱷᱤᱠ ᱞᱟᱹᱭ ᱵᱤᱱ ᱚᱱᱟ ᱦᱚᱸᱚᱸ
ᱦᱮᱸ ᱢᱤᱫᱴᱮᱱ ᱨᱟᱭᱵᱟᱨ ᱞᱮᱠᱟ ᱛᱮᱠᱚ ᱥᱟᱰᱮᱭᱟ ᱨᱟᱭᱵᱟᱨ ᱦᱟᱲᱟᱢ ᱵᱩᱰᱷᱤ ᱠᱚ ᱥᱟᱵ ᱮᱱᱟ
ᱦ
ᱟᱨ ᱩᱱᱠᱤᱱ ᱦᱚᱛᱮ ᱛᱮᱜᱮ ᱢᱟᱱᱮ ᱨᱟᱭᱵᱟᱨ ᱦᱚᱛᱮ ᱛᱮᱜᱮ ᱩᱱᱤ ᱫᱚ ᱵᱟᱯᱞᱟᱭᱟ ᱢᱟᱱᱮ ᱧᱮᱞ ᱟᱹᱜᱩᱭᱟᱠᱚ ᱚᱠᱟ ᱮᱴᱟᱜ ᱫᱚ ᱧᱮᱯᱮᱞᱚᱜ ᱥᱮ ᱪᱮᱫ ᱵᱚᱱ ᱢᱮᱛᱟᱜ ᱠᱟᱱᱟ ᱱᱟᱦᱟᱜ ᱯᱟᱪᱮᱫ ᱵᱟᱝ ᱪᱮᱫ ᱠᱚ ᱢᱮᱛᱟᱜ ᱦᱮᱸ ᱦᱸ ᱦᱮᱸ ᱟᱞᱮ ᱫᱚᱞᱮ ᱢᱮ ᱧᱮᱯᱮᱞᱚᱜ ᱛᱚᱵᱮ ᱚᱱᱟ ᱮᱯᱮᱞᱚᱜ ᱠᱚ ᱪᱟᱞᱟᱜ ᱠᱟᱱᱟ ᱱᱟᱦᱟᱜ ᱚᱸᱰᱮ ᱚᱱ ᱞᱚᱴᱟ ᱫᱟᱜ ᱫᱚᱲᱚᱢ ᱠᱟᱛᱮ ᱛᱮᱫ ᱱᱟᱦᱟᱜ ᱰᱚᱵᱚᱜ ᱡᱚᱦᱟᱨ ᱵᱟᱲᱟ ᱠᱟᱛᱮᱫ ᱠᱩᱥᱤ ᱨᱟᱹᱡᱤ ᱠᱩᱯᱩᱞᱤ ᱠᱟᱛᱮᱫ ᱱᱟᱦᱟᱜ ᱚᱸᱰᱮ ᱡᱩᱫᱤ ᱟᱹᱰᱤ ᱢᱚᱸᱡᱽ ᱦᱩᱭ ᱮᱱᱟ ᱠᱚᱲᱟᱭ ᱟᱸᱜᱚᱪ ᱠᱮᱫᱟ ᱥᱮ ᱠᱩᱲᱤ ᱦᱚᱭ ᱟᱸᱜᱚᱪ ᱠᱮᱫ ᱛᱚᱵᱮ ᱚᱱᱮ ᱚᱸᱰᱮ ᱧᱮᱞ ᱧᱮᱯᱮᱞ ᱵᱟᱯᱞᱟ ᱪᱮᱛᱟᱱ ᱛᱮᱫᱚ ᱠᱚ ᱥᱟᱨᱫᱤᱭᱟ ᱩᱱᱠᱩ ᱫᱚ ᱚᱱᱮ ᱦᱚᱨᱚᱜ ᱠᱚᱠᱚ ᱪᱟᱞᱟᱜᱼᱟ ᱠᱩᱲᱤ ᱦᱚᱸᱠᱚ ᱵᱟᱫᱮᱭᱟ ᱠᱚᱲᱟ ᱦᱚᱸ ᱫᱷᱩᱛᱤ ᱞᱟᱹᱜᱤᱫ ᱠᱚ ᱪᱟᱞᱟᱜᱼᱟ ᱤᱱᱟᱹ ᱠᱟᱛᱮᱫ ᱠᱚ ᱜᱚᱴᱟᱭᱟ ᱛᱞ ᱵᱟᱯᱞᱟ ᱠᱤᱱᱟᱹ ᱠᱚ ᱚᱱᱟ ᱫᱚ ᱢᱚᱸᱡᱽ ᱛᱮᱭᱟᱜ ᱵᱟᱯᱞᱟ ᱠᱩᱥᱤ ᱨᱟᱹᱡᱤ ᱵᱟᱯᱞᱟ ᱟᱞᱮ ᱫᱚᱞᱮ ᱢᱮᱛᱟᱣᱟᱜᱼᱟ ᱟᱫᱚ ᱟᱯᱮ ᱥᱮᱫ ᱜᱮ ᱱᱟᱦᱟᱜ ᱪᱮᱫ ᱞᱮᱠᱟ ᱠᱚ ᱢᱮᱛᱟᱜᱼᱟ ᱦᱮᱸ ᱟᱨ ᱤᱱᱟᱹ ᱠᱷᱚᱱ ᱟᱨᱦᱚᱸ ᱚᱱᱠᱟᱜᱮ ᱦᱮᱸ
ᱦᱮᱸ ᱞᱟᱹᱭ ᱵᱤᱱ
ᱟᱨ ᱢᱤᱫ ᱟᱜ ᱫᱚ ᱱᱚᱜ ᱚᱠᱟᱴᱟᱜ ᱫᱚ ᱜᱷᱟᱨ ᱡᱟᱶᱟᱭ ᱜᱷᱟᱨ ᱡᱟᱶᱟᱭ ᱠᱚ ᱟᱹᱜᱩᱭᱮᱫ ᱠᱚᱣᱟ ᱡᱫᱤ ᱚᱠᱟᱴᱟᱜ ᱚᱲᱟᱜ ᱨᱮᱱ ᱠᱩᱲᱤ ᱜᱤᱫᱽᱨᱟᱹ ᱢᱚᱛᱚᱡ ᱜᱮᱭᱟ ᱠᱚ ᱠᱚᱲᱟ ᱜᱤᱫᱽᱨᱟᱹ ᱵᱟᱹᱱᱩᱜ ᱠᱚᱣᱟ ᱛᱚ ᱚᱱᱟ ᱜᱷᱟᱨᱚᱸᱧᱡᱽ ᱨᱮᱱ ᱫᱚ ᱟᱨ ᱚᱠᱚᱭᱴᱟᱜ ᱫᱚ ᱩᱱᱠᱩ ᱠᱩᱲᱤ ᱛᱮ ᱟᱠᱚ ᱠᱩ ᱠᱩᱥᱤᱣᱟᱠ ᱚᱠᱚᱭᱴᱟᱜ ᱠᱩᱲᱤ ᱠᱚ ᱟᱹᱜᱩᱭᱟ ᱛᱚ ᱩᱱᱤ ᱫᱚ ᱜᱷᱟᱨ ᱡᱟᱶᱟᱭ ᱛᱮᱠᱚ ᱟᱹᱜᱩᱭᱟ ᱟᱨ ᱜᱷᱟᱨ ᱡᱟᱶᱟᱭ ᱞᱮᱠᱟᱛᱮ ᱠᱚ ᱠᱚ ᱵᱟᱯᱞᱟᱟᱜ
ᱦᱮᱸ ᱟᱪᱪᱷᱟ ᱴᱷᱤᱠ ᱟᱭᱢᱟ ᱠᱟᱛᱷᱟ ᱵᱮᱱ ᱞᱟᱹᱭ ᱟᱸᱡᱚᱢᱟᱜ ᱞᱤᱧᱟ ᱛᱚ ᱟᱭᱢᱟ ᱥᱟᱨᱦᱟᱣ ᱞᱤᱧ ᱮᱢᱟ ᱵᱤᱱᱟ ᱵᱟᱰᱟᱭ ᱦᱚᱪᱚ ᱠᱮᱫ ᱞᱤᱧᱟᱵᱤᱱ ᱟᱭᱢᱟ ᱠᱟᱛᱷᱟ ᱜᱮ ᱟᱨᱦᱚᱸ
ᱤᱱᱟᱹ ᱠᱟᱛᱮᱜ ᱟᱹᱞᱤᱧᱟᱜ ᱫᱤᱥᱟᱹ ᱨᱮ ᱢᱤᱫ ᱫᱚ ᱨᱟᱺᱰᱤ ᱵᱟᱯᱞᱟ ᱢᱟᱱᱮ ᱨᱟᱺᱰᱤ ᱩᱱᱤ ᱵᱟᱵᱟ ᱡᱚᱱᱟ ᱦᱚᱭ ᱨᱟᱺᱰᱤᱭᱮᱱᱟ ᱟᱨ ᱜᱚ ᱜᱚ ᱡᱚᱱᱟ ᱦᱚᱸᱭ ᱨᱟᱺᱰᱤᱭᱮᱱᱟ ᱟᱫᱚ ᱩᱱᱠᱤᱱ ᱫᱚ ᱪᱮᱫ ᱦᱟᱹᱱᱤ ᱨᱮᱱ ᱦᱚᱸ ᱢᱟ ᱵᱟᱹᱱᱩᱭᱟ ᱱᱩᱭᱨᱮᱱ ᱦᱚᱸ ᱢᱟ ᱵᱟᱹᱱᱩᱭᱟ ᱟᱫᱚ ᱠᱚ ᱜᱟᱯᱟᱞ ᱢᱟᱨᱟᱣ ᱠᱚ ᱠᱩᱥᱤ ᱨᱟᱡᱤ ᱱᱟᱠᱚ ᱱᱩᱭᱼᱼ ᱱᱩᱭ ᱦᱚ ᱢᱟ ᱵᱟᱱᱩᱭ ᱛᱟᱭᱟ ᱦᱟᱱᱤ ᱦᱚ ᱢᱟ ᱵᱥᱱᱩᱭ ᱛᱟᱭᱟ ᱛᱚ ᱚᱱᱟ ᱥᱚᱞᱦᱟ ᱠᱟᱛᱮᱜ ᱜᱮ ᱩᱱᱠᱤᱱ ᱠᱚ ᱧᱟᱯᱟᱢ ᱠᱤᱱᱟᱹ ᱥᱮ ᱥᱮ ᱠᱤᱱ ᱧᱟᱯᱟᱢᱚᱜᱼᱟ
ᱚᱱᱟ ᱦᱚᱸ ᱢᱤᱫᱴᱮᱱ ᱨᱟᱺᱰᱤ ᱵᱟᱯᱞᱟ ᱦᱚᱸ ᱢᱮᱱᱟᱜ ᱛᱟᱵᱚᱱᱟ
ᱦᱩᱸ
ᱚᱱᱮ ᱚᱱᱠᱟ ᱞᱮᱠᱟ
ᱟᱪᱪᱷᱟ
ᱟᱨ ᱢᱤᱫᱴᱟᱝ ᱫᱚ ᱮᱻ ᱜᱷᱟᱹᱨᱫᱤ ᱡᱟᱶᱟᱭ ᱜᱷᱟᱹᱨᱫᱤ ᱡᱟᱶᱟᱭ ᱮᱱᱼᱼ ᱫᱚ ᱵᱚᱞᱮ ᱱᱮ ᱵᱚᱭᱦᱟ ᱠᱚ ᱛᱟᱦᱮᱱᱟ ᱠᱩᱲᱤ ᱵᱚᱭᱦᱟ ᱠᱚᱲᱟ ᱵᱚᱭᱦᱟ ᱫᱚ ᱦᱚᱭᱛᱚ ᱞᱮᱠ ᱵᱟᱭ ᱦᱩᱭ ᱠᱟᱱᱟ ᱤᱱᱟᱹ ᱛᱟᱞᱟᱨᱮ ᱠᱟᱹᱢᱤ ᱦᱚᱲ ᱢᱟ ᱚᱵᱷᱟᱵᱽ ᱨᱮ ᱪᱮᱫ ᱮᱢ ᱪᱤᱠᱟᱹ ᱦᱮᱸ ᱟᱫᱚ ᱠᱚ ᱢᱮᱱᱟ ᱱᱩᱭ ᱜᱤᱫᱽ ᱜᱤᱫᱽᱨᱟᱹ ᱠᱚᱲᱟ ᱜᱤᱫᱽᱨᱟᱹᱭ ᱦᱟᱨᱟᱜ ᱛᱮ ᱱᱩᱭ ᱞᱟᱹᱴᱩᱭᱤᱡ ᱫᱤᱫᱤ ᱥᱮ ᱢᱟᱹᱭᱼᱼ ᱫᱚ ᱜᱷᱟᱹᱫᱽᱫᱤ ᱡᱟᱶᱟᱭ ᱵᱚᱱ ᱟᱹᱜᱩᱣᱟᱭᱟ ᱛᱚ ᱱᱮᱰᱟ ᱞᱮᱠᱟᱛᱮ ᱜᱷᱟᱹᱨᱫᱤ ᱡᱟᱶᱟᱭ ᱩᱱᱤ ᱫᱚᱠᱚ ᱟᱹᱜᱩᱣᱟᱭᱟ ᱟᱫᱚ ᱢᱚᱬᱮ ᱵᱚᱪᱷᱚᱨ ᱛᱟᱦᱮᱸ ᱠᱟᱛᱮᱫ ᱦᱟᱸᱜ ᱤᱱᱟᱹᱜ ᱛᱮᱜᱮ ᱢᱟ ᱩᱱᱤ ᱦᱚᱭ ᱞᱮᱜᱚᱜ ᱠᱟᱱᱟ ᱠᱟᱹᱴᱤ-ᱤᱜ ᱦᱚᱸ ᱟᱫᱚ ᱢᱚᱬᱮ ᱵᱚᱪᱷᱚᱨ ᱠᱚ ᱛᱟᱦᱮᱸ ᱦᱚᱪᱚ ᱟᱹᱠᱤᱱᱟ ᱟᱫᱚ ᱛᱟᱭᱚᱢ ᱛᱮᱫᱚ ᱱᱟᱦᱟᱜ ᱠᱤᱱ ᱪᱟᱞᱟᱜᱼᱟ ᱚᱲᱟᱜ ᱚᱲᱟᱜ ᱛᱮ ᱛᱚ ᱜᱷᱟᱹᱨᱫᱤ ᱡᱟᱶᱟᱭ ᱵᱟᱯᱞᱟ ᱢᱤᱫᱴᱟᱝ ᱢᱮᱱᱟᱜ ᱛᱟᱵᱚᱱᱟ ᱟᱫᱚ ᱤᱱᱟᱹᱜ ᱜᱮ ᱱᱟᱦᱟᱜ ᱟᱹᱞᱤᱧ ᱵᱟᱞᱤᱧ ᱫᱤᱥᱟᱹᱭᱮᱫᱟ ᱟᱫᱚ ᱡᱩᱫᱤ ᱟᱵᱮᱱ ᱵᱮᱱ ᱫᱤᱥᱟᱹᱭᱮᱫ ᱠᱷᱟᱡ ᱵᱮᱱ ᱞᱟᱹᱭ ᱫᱟᱲᱮᱟᱞᱤᱧᱟ
ᱦᱳᱭ ᱴᱷᱤᱠ ᱴᱷᱤᱠ ᱟᱹᱞᱤᱧ ᱫᱚ ᱦᱟᱸᱜ ᱱᱚᱣᱟ ᱵᱤᱥᱚᱭ ᱛᱮᱫᱚ ᱦᱟᱸᱜ ᱵᱟᱹᱞᱤᱧ ᱢᱮᱱᱟ ᱟᱫᱚ ᱟᱵᱮᱱ ᱡᱩᱫᱤ ᱡᱟᱦᱟᱱᱟᱜ ᱠᱩᱠᱞᱤ ᱡᱩᱫᱤ ᱢᱮᱱᱟᱜ ᱛᱟᱵᱮᱱ ᱠᱷᱟᱡ ᱥᱮ ᱟᱹᱞᱤᱧ ᱴᱷᱮᱱ ᱠᱷᱚᱱ ᱵᱟᱰᱟᱭ ᱥᱟᱱᱟ ᱠᱟᱜ ᱵᱮᱱ ᱠᱷᱟᱡ ᱚᱱᱟ ᱵᱤᱥᱚ ᱟᱫᱚ ᱠᱩᱠᱞᱤ ᱞᱤᱧ ᱵᱮᱱ ᱟᱫᱚ ᱦᱟᱸᱜ ᱤᱧ ᱞᱟᱹ ᱞᱟᱹᱭ ᱠᱮᱜ ᱜᱮ
ᱩᱦ ᱦᱮᱸ ᱟᱹᱞᱤᱧᱟᱜ ᱢᱤᱫᱴᱮᱡ ᱠᱩᱠᱞᱤ ᱫᱚ ᱢᱮᱱᱟᱜ ᱜᱮᱭᱟ ᱟᱨ ᱚᱱᱟ ᱫᱚ ᱟᱹᱰᱤ ᱥᱚᱢᱚᱥᱥᱟ ᱞᱤᱧ ᱵᱩᱡᱷᱟᱹᱣᱮᱫ ᱠᱟᱱ ᱥᱮ ᱧᱮᱞᱮᱫ ᱠᱟᱱᱛᱮ ᱱᱤᱝ ᱠᱩᱞᱤᱭᱮᱫ ᱵᱤᱱᱟ ᱛᱚᱵᱮ ᱱᱤᱛᱚᱜ ᱦᱚᱸᱜᱼᱚᱭ ᱱᱤᱛᱚᱜ ᱦᱩᱰᱤᱧ ᱦᱩᱰᱤᱧ ᱜᱤᱫᱽᱨᱟᱹ ᱠᱚ ᱦᱟᱨᱟᱜ ᱠᱟᱱᱟ ᱟᱨ ᱢᱳᱵᱟᱭᱤᱞ ᱡᱩᱜᱽ ᱵᱩᱡᱷᱟᱹᱣᱼᱼ ᱠᱟᱜ ᱵᱮᱱ ᱰᱤᱡᱤᱴᱮᱞ ᱡᱩᱜᱽ ᱢᱟ ᱦᱩᱭᱮᱱ ᱜᱮ ᱛᱚ ᱱᱩᱠᱩ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱛᱤᱨᱮ ᱢᱳᱵᱟᱭᱤᱞ ᱧᱮᱞᱚᱜ ᱜᱚᱜ-ᱠᱟᱱᱟ ᱟᱨ ᱢᱳᱵᱟᱭᱤᱞ ᱧᱮᱞᱚᱜᱚᱜ ᱠᱟᱱᱛᱮ ᱚᱞᱚᱜ ᱯᱟᱲᱦᱟᱜ ᱨᱮ ᱛᱷᱚᱲᱟ ᱠᱚ ᱠᱚᱢ ᱡᱳᱨᱤᱜ ᱠᱟᱱᱟ ᱟᱫᱚ ᱦᱚᱜᱼ ᱱᱟ ᱵᱤᱥᱚᱭ ᱛᱤᱜᱤ ᱛᱷᱚᱲᱟ ᱜᱟᱱ ᱵᱮᱱ ᱞᱟᱹᱭ ᱞᱤᱧ ᱠᱷᱟᱱ ᱯᱮᱥᱮᱡ ᱟᱹᱞᱤᱧ ᱦᱚᱞᱤᱧ ᱵᱩᱡᱷᱟᱹᱣ ᱠᱮᱭᱟ
ᱦᱚᱭ ᱴᱷᱤᱠ ᱟᱹᱰᱤ ᱠᱟᱛᱷᱟ ᱜᱮᱵᱮᱱ ᱟᱹᱰᱤ ᱢᱚᱡᱽ ᱠᱟᱛᱷᱟ ᱜᱮᱵᱮᱱ ᱫᱤᱥᱟᱹᱣᱟᱜ ᱞᱤᱧᱟ ᱟᱨ ᱱᱤᱦᱟᱹᱛᱤ ᱜᱮᱞᱤᱧ ᱞᱟᱹᱭᱟ ᱟᱨ ᱱᱚᱣᱟ ᱫᱚ ᱢᱟᱱᱮ ᱡᱚᱛᱚ ᱦᱚᱲ ᱦᱚᱪᱚ ᱛᱮᱜᱮᱵᱚᱱ ᱵᱟᱰᱟᱭ ᱞᱟᱹᱠᱛᱤ ᱠᱟᱜᱼᱟ ᱵᱚᱱ ᱪᱮᱫ ᱵᱟᱰᱟᱭ ᱞᱟᱹᱠᱛᱤ ᱢᱮᱱᱟᱜᱼᱟ ᱟᱨ ᱵᱟᱰᱟᱭ ᱠᱟᱜᱼᱟ ᱵᱚᱱ ᱛᱚ ᱟᱹᱞᱤᱧ ᱦᱚᱸ ᱱᱚᱣᱟ ᱵᱤᱥᱚᱭ ᱛᱮᱫᱚ ᱦᱟᱸᱜ ᱟᱹᱰᱤᱜᱟᱱ ᱫᱚ ᱦᱟᱸᱜ ᱵᱟᱹᱞᱤᱧ ᱵᱟᱰᱟᱭᱟ ᱛᱚᱵᱮᱱ ᱦᱚᱸ ᱛᱤᱱᱟᱹᱜ ᱜᱟᱱ ᱞᱤᱧ ᱵᱟᱰᱟᱭ ᱠᱟᱱᱟ ᱥᱮ ᱟᱹᱞᱤᱧ ᱤᱝᱜᱤᱛ ᱛᱮ ᱛᱤᱱᱟᱹᱜ ᱜᱟᱱᱤᱧ ᱵᱟᱰᱟᱭ ᱧᱟᱢᱫᱟ ᱟᱥᱚᱞᱤᱧ ᱦᱩᱫᱤᱥ ᱧᱟᱢ ᱦᱟᱸᱜ ᱤᱱᱟᱹ ᱜᱟᱱ ᱦᱟᱸᱜ ᱞᱤᱧ ᱞᱟᱹᱭᱟ ᱛᱚ ᱠᱟᱛᱷᱟ ᱫᱚ ᱠᱟᱱᱟ ᱱᱚᱝᱠᱟ ᱢᱟᱱᱮ ᱱᱮᱛᱟᱨ ᱢᱟ ᱠᱟᱹᱴᱤᱡ ᱠᱟᱹᱴᱤᱡ ᱜᱤᱫᱽᱨᱟᱹ ᱚᱠᱚᱭ ᱠᱚ ᱟᱛᱮ ᱜᱤᱫᱽᱨᱟᱹ ᱟᱛᱮ ᱢᱟᱱᱮ ᱢᱳᱵᱟᱭᱤᱞ ᱥᱟᱵ ᱨᱮᱭᱟᱜ ᱚᱱᱮ ᱵᱮᱠᱛᱤᱜᱚᱛᱚ ᱢᱳᱵᱟᱭᱤᱞ ᱥᱟᱵ ᱨᱮᱭᱟᱜ ᱞᱮᱠ ᱦᱚᱸ ᱮᱱᱛᱮᱫ ᱵᱟᱝ ᱦᱩᱭ ᱠᱟᱱ ᱛᱟᱠᱚᱣᱟ ᱚᱱᱠᱟᱱ ᱠᱚ ᱜᱤᱫᱽᱨᱟᱹ ᱦᱚᱸ ᱢᱳᱵᱟᱭᱤᱞ ᱠᱚ ᱥᱟᱵ ᱫᱟ ᱟᱫᱚ ᱚᱱᱮ ᱠᱚ ᱢᱮᱱᱟ ᱢᱳᱵᱟᱭᱤᱞ ᱫᱚ ᱢᱤᱫ ᱢᱤᱫᱴᱮᱱ ᱫᱚ ᱜᱤᱫᱽᱨᱟᱹ ᱠᱷᱮᱞᱟ ᱵᱚᱥᱛᱩ ᱫᱚ ᱵᱟᱝ ᱠᱟᱱᱟ ᱢᱳᱵᱟᱭᱤᱞ ᱢᱤᱫᱴᱮᱱ ᱞᱟᱹᱴᱩ ᱦᱚᱲ ᱞᱟᱹᱜᱤᱫ ᱥᱮ ᱠᱟᱹᱢᱤ ᱨᱮᱭᱟᱜ ᱵᱚᱥᱛᱩ ᱠᱟᱱᱟ ᱟᱫᱚ ᱚᱱᱮ ᱚᱱᱠᱟᱜᱮ ᱦᱟᱸᱜ ᱛᱚᱵᱮ ᱞᱟᱹᱴᱩ ᱦᱚᱲ ᱢᱟᱠᱚ ᱥᱟᱵᱮᱫ ᱠᱟᱱ ᱜᱮᱭᱟ ᱠᱟᱹᱢᱤ ᱨᱮᱠᱚ ᱞᱟᱜᱟᱣ ᱮᱫᱟ ᱴᱷᱤᱠ ᱜᱮᱭᱟ ᱛᱚᱵᱮ ᱜᱤᱫᱽᱨᱟᱹ ᱫᱚᱦᱟᱸᱜ ᱵᱟᱭ ᱞᱟᱜᱟᱣ ᱫᱟ ᱦᱟᱸᱜ ᱠᱟᱹᱢᱤ ᱨᱮ ᱛᱚᱵᱮ ᱡᱟᱹᱥᱛᱤ ᱜᱮ ᱦᱟᱸᱜ ᱠᱷᱮᱞᱟ ᱠᱚᱨᱮᱜᱮ ᱯᱟᱠᱟᱣᱫᱟ ᱦᱟᱱᱮ ᱜᱮᱢ ᱠᱷᱮᱞᱟ ᱠᱚ ᱥᱟᱶᱛᱮ ᱪᱮᱫ ᱠᱷᱮᱞᱟ ᱠᱚ ᱦᱟᱸᱜ ᱟᱨ ᱦᱚᱭᱛᱳ ᱚᱠᱟ ᱠᱚᱨᱮ ᱪᱚᱝ ᱞᱮᱠᱟ ᱟᱨ ᱱᱮᱛᱟᱨ ᱪᱮᱫᱮᱠᱟ ᱵᱮᱱ ᱢᱮᱱ ᱠᱮᱭᱟ ᱜᱤᱫᱽᱨᱟᱹ ᱠᱩ ᱜᱮᱢ ᱠᱷᱮᱞᱟ ᱟᱹᱰᱤ ᱜᱟᱱ ᱜᱮᱠᱚ ᱵᱟᱹᱲᱤᱡᱚᱜ ᱠᱟᱱᱟ ᱟᱨ ᱱᱤᱡᱮᱨᱟᱜ ᱠᱚᱨᱛᱚᱵᱽᱵᱚ ᱦᱚᱸᱠᱚ ᱢᱟᱱᱮ ᱦᱤᱲᱤᱧᱫᱟ ᱟᱨ ᱚᱸᱰᱮ ᱜᱮ ᱮᱛᱮᱫ ᱢᱟᱱᱮ ᱵᱚᱦᱚᱜ ᱠᱚ ᱢᱟᱭᱤᱱᱰ ᱠᱚᱠᱚ ᱞᱟᱜᱟᱣ ᱫᱚᱦᱚ ᱠᱟᱜ ᱠᱟᱱᱟ ᱛᱚ ᱚᱱᱠᱟᱜ ᱜᱮ ᱢᱟᱭᱤᱱᱰ ᱠᱚ ᱪᱮᱫ ᱠᱚ ᱵᱟᱹᱲᱤᱡ ᱦᱚᱸ ᱵᱟᱹᱲᱤᱡᱚᱜ ᱠᱟᱱ ᱛᱟᱠᱚ ᱜᱮᱭᱟ ᱡᱟ ᱧᱮᱞᱚᱜ ᱦᱟᱸᱜ ᱛᱚᱵᱮ ᱟᱹᱞᱤᱧ ᱫᱚ ᱱᱚᱣᱟ ᱵᱤᱥᱚᱭ ᱛᱮ ᱱᱤᱭᱟᱹ ᱜᱮᱞᱤᱧ ᱢᱮᱱᱟ ᱡᱮ ᱜᱤᱫᱽᱨᱟᱹ ᱫᱚ ᱟᱵᱩ ᱜᱤᱫᱽᱨᱟᱹ ᱫᱚ ᱠᱟᱹᱴᱤᱡ ᱠᱟᱹᱴᱤᱡ ᱜᱤᱫᱽᱨᱟᱹ ᱦᱚᱭᱛᱳ ᱛᱤᱱᱟᱹᱜ ᱵᱚᱪᱷᱚᱨ ᱫᱷᱟᱹᱨᱤᱡ ᱢᱟᱱᱮ ᱚᱱᱟ ᱦᱩᱫᱮᱥ ᱵᱟᱝ ᱦᱮᱡ ᱡᱮ ᱢᱚᱡᱽ ᱵᱟᱹᱲᱤᱡ ᱧᱮᱞ ᱩᱨᱩᱢ ᱡᱟᱦᱟᱱᱟᱜ ᱵᱚᱥᱛᱩ ᱜᱮ ᱛᱚ ᱩᱱ ᱫᱷᱟᱹᱨᱤᱡ ᱫᱚ ᱢᱟᱱᱮ ᱦᱟᱸᱜ ᱢᱟᱱᱮ ᱯᱟᱨᱥᱚᱱᱟᱞ ᱦᱤᱥᱟᱹᱵ ᱛᱮ ᱢᱳᱵᱟᱭᱤᱞ ᱠᱚᱫᱚ ᱵᱟᱵᱩᱱ ᱥᱟᱵ ᱪᱚ ᱠᱚᱣᱟ ᱜᱤᱫᱽᱨᱟᱹ ᱫᱚ ᱦᱳᱭ ᱚᱲᱟᱜ ᱜᱷᱟᱨᱚᱸᱧᱡᱽ ᱨᱮ ᱛᱟᱦᱮᱸ ᱦᱚᱪᱚᱣᱟᱱ ᱜᱟᱨᱡᱮᱱ ᱱᱟᱜ ᱛᱟᱦᱮᱸ ᱦᱚᱪᱚᱣᱟᱱ ᱛᱚᱵᱮ ᱯᱟᱨᱥᱚᱱᱟᱞ ᱦᱤᱥᱟᱹᱵ ᱛᱮ ᱵᱮᱠᱛᱤᱜᱚᱛᱚ ᱦᱤᱥᱟᱹᱵ ᱛᱮ ᱮᱠᱮᱱ ᱩᱱᱤ ᱞᱟᱹᱜᱤᱫ ᱜᱮ ᱢᱤᱫᱴᱮᱡ ᱢᱳᱵᱟᱭᱤᱞ ᱠᱤᱨᱤᱧᱟᱭ ᱚᱱᱠᱟ ᱫᱚ ᱵᱟᱵᱚᱱ ᱤᱭᱟᱹᱭᱟ ᱡᱟᱦᱟᱸ ᱛᱤᱱᱟᱹᱜ ᱢᱮᱴᱨᱤᱠ ᱮ ᱯᱟᱥ ᱠᱟᱜ
ᱦᱩ ᱦᱩ
ᱦᱳᱭ ᱢᱮᱴᱨᱤᱠ ᱫᱷᱟᱹᱨᱤᱡ ᱡᱟᱦᱟᱸ ᱛᱤᱱᱟᱹᱜ ᱢᱮᱴᱨᱤᱠ ᱮ ᱯᱟᱥ ᱠᱟᱜ ᱡᱟᱦᱟᱸ ᱛᱤᱱᱟᱹᱜ ᱛᱚ ᱦᱟᱭᱟᱨ ᱥᱮᱠᱮᱱᱰᱟᱨᱤ ᱡᱚᱠᱷᱚᱱᱮ ᱯᱟᱥᱟ ᱩᱱ ᱥᱚᱢᱚᱭ ᱢᱟ ᱢᱟᱱᱮ ᱢᱚᱡᱽ ᱵᱟᱹᱲᱤᱡ ᱟ ᱢᱟᱱᱮ ᱵᱚᱦᱚᱜ ᱨᱮᱦᱟᱸᱜ ᱚᱱᱠᱟᱜᱮ ᱦᱩᱫᱤᱥ ᱟᱹᱪᱩᱨ ᱨᱮᱭᱟᱜ ᱢᱚᱡᱽ ᱪᱮᱫ ᱠᱟᱱᱟ ᱵᱟᱹᱲᱤᱡ ᱪᱮᱫ ᱠᱟᱱᱟ ᱢᱳᱵᱟᱭᱤᱞ ᱚᱠᱟᱴᱷᱮᱱᱧ ᱵᱮᱵᱚᱦᱟᱨᱟ ᱥᱮ ᱵᱟᱹᱧ ᱵᱮᱵᱚᱦᱟᱨᱟ ᱚᱱᱟ ᱢᱟᱱᱮ ᱧᱮᱞ ᱩᱨᱩᱢᱟᱭ ᱟᱫᱚ ᱟᱹᱞᱤᱧ ᱫᱚ ᱱᱤᱭᱟᱹ ᱜᱮᱞᱤᱧ ᱢᱮᱱᱟ ᱦᱟᱭᱟᱨ ᱥᱮᱠᱮᱱᱰᱟᱨᱤ ᱛᱟᱭᱚᱢ ᱫᱚ ᱮᱛᱮᱫ ᱡᱩᱫᱤ ᱵᱚᱱ ᱮᱢᱟ ᱩᱱᱟᱹᱜ ᱜᱟᱱ ᱫᱚ ᱵᱟᱹᱲᱤᱡ ᱯᱨᱚᱵᱷᱟᱵᱽ ᱫᱚ ᱮ ᱵᱟᱝ ᱯᱟᱲᱟᱜᱼᱟ ᱛᱚᱵᱮ ᱢᱮᱴᱨᱤᱠ ᱫᱷᱟᱨᱤᱡ ᱥᱮ ᱦᱟᱭ ᱤᱥᱠᱩᱞ ᱩᱞ ᱫᱷᱟᱹᱨᱮ ᱫᱚ ᱢᱟᱱᱮ ᱟᱹᱰᱤ ᱵᱟᱹᱲᱤᱡ ᱯᱨᱚᱵᱷᱟᱵᱽ ᱜᱮ ᱧᱮᱞᱚᱜ ᱠᱟᱱᱟ ᱟᱫᱚ ᱦᱳᱭ ᱟᱫᱚ ᱟᱹᱞᱤᱧ ᱫᱚ ᱱᱤᱭᱟᱹ ᱜᱮᱞᱤᱧ ᱢᱮᱱᱟ ᱢᱳᱵᱟᱭᱤᱞ ᱢᱟ ᱮᱛᱮᱫ ᱡᱚᱛᱚ ᱦᱚᱲ ᱜᱮ ᱥᱟᱥᱟᱵ ᱥᱟᱱᱟ ᱵᱚᱣᱟ ᱵᱚᱱᱟ ᱟᱨ ᱜᱤᱫᱽᱨᱟᱹ ᱴᱷᱮᱡ ᱦᱚᱸ ᱟᱹᱰᱤ ᱡᱟᱹᱥᱛᱤ ᱜᱮ ᱢᱮᱱᱟᱜᱼᱟ ᱥᱟᱥᱟᱵ ᱥᱟᱱᱟ ᱠᱚᱜᱮᱭᱟ ᱪᱮᱫᱟᱜ ᱥᱮ ᱢᱳᱵᱟᱭᱤᱞ ᱵᱩᱥ ᱛᱩ ᱜᱮ ᱚᱱᱠᱟᱱᱟᱜ ᱠᱟᱱᱟ ᱛᱚ ᱢᱳᱵᱟᱭᱤᱞ ᱨᱮ ᱟᱹᱰᱤ ᱡᱟᱹᱥᱛᱤ ᱦᱟᱸᱜ ᱢᱟᱱᱮ ᱟᱠᱚᱨᱥᱚᱱᱮᱫ ᱵᱚᱱᱟᱭ ᱟᱨ ᱡᱚᱛᱚ ᱡᱚᱛᱚ ᱦᱚᱲ ᱜᱮ ᱮᱛᱮ ᱟᱠᱚᱨᱥᱚᱱ ᱠᱚᱣᱟ ᱛᱚ ᱚᱱᱟ ᱠᱷᱟᱹᱛᱤᱨ ᱛᱮ ᱜᱤᱫᱽᱨᱟᱹ ᱫᱚ ᱦᱟᱸᱜ ᱢᱚᱸᱡᱽ ᱵᱟᱹᱲᱤᱡᱽ ᱫᱚ ᱠᱚ ᱧᱮᱞ ᱛᱮᱜᱮ ᱛᱚᱵᱮ ᱱᱚᱣᱟ ᱠᱚᱫᱚ ᱦᱟᱸᱜ ᱢᱟᱱᱮ ᱜᱟᱨᱡᱮᱱ ᱜᱮ ᱦᱟᱸᱜ ᱥᱮ ᱜᱚᱜᱚ ᱵᱟᱵᱟ ᱜᱮ ᱦᱟᱸᱜ ᱱᱚᱣᱟ ᱠᱚᱫᱚ ᱩᱱᱠᱩ ᱫᱚ ᱢᱮᱱᱴᱮᱱ ᱫᱚᱦᱚ ᱠᱚ ᱡᱟᱹᱨᱩᱲᱟ ᱡᱮ ᱮᱢᱟ ᱠᱚ ᱡᱟᱹᱨᱩᱲᱟ ᱥᱮ ᱵᱟᱝ ᱮᱢᱟ ᱠᱚ ᱡᱟᱹᱨᱩᱲᱟ ᱛᱚᱵᱮ ᱟᱹᱞᱤᱧ ᱫᱚ ᱱᱤᱭᱟᱹ ᱞᱤᱧ ᱢᱮᱱᱟ ᱚᱲᱟᱜ ᱜᱷᱟᱨᱚᱸᱡᱽ ᱨᱮ ᱡᱚᱛᱚ ᱦᱚᱲᱟᱜ ᱜᱟᱨᱡᱮᱱ ᱜᱟᱨᱡᱮᱱᱟᱜ ᱛᱟᱦᱮᱸ ᱦᱚᱪᱟᱱ ᱛᱚ ᱜᱤᱫᱽᱨᱟᱹ ᱯᱟᱨᱥᱚᱱᱟᱞ ᱦᱤᱥᱟᱹᱵ ᱛᱮ ᱢᱳᱵᱟᱭᱤᱞ ᱟᱹᱣᱨᱤ ᱯᱟᱨᱥᱚᱱᱟᱞ ᱦᱤᱥᱟᱹᱵ ᱛᱮ ᱢᱳᱵᱟᱭᱤᱞ ᱟᱹᱣᱨᱤ ᱦᱮᱸ ᱢᱳᱵᱟᱭᱤᱞ ᱥᱟᱵ ᱞᱟᱹᱜᱤᱫ ᱛᱮ ᱟᱹᱣᱨᱤ ᱞᱮᱠ ᱫᱷᱟᱹᱨᱤᱡ ᱫᱚ ᱛᱮ ᱯᱟ ᱥᱚᱱᱟᱞ ᱦᱤᱥᱟᱹᱵ ᱛᱮ ᱡᱮᱢᱚᱱ ᱵᱟᱭ ᱵᱟᱠᱩ ᱮᱢᱟ ᱠᱩ ᱟᱨ ᱡᱚᱠᱷᱚᱱ ᱱᱮᱛᱟᱨ ᱢᱳᱵᱟᱭᱤᱞ ᱞᱟᱹᱠᱛᱤᱜ ᱠᱟᱱ ᱜᱮᱭᱟ ᱦᱳᱭ ᱢᱤᱫ ᱵᱟᱨ ᱯᱟᱲᱦᱟᱣ ᱚᱠᱛᱮ ᱠᱚᱨᱮ ᱦᱚᱸ ᱞᱟᱹᱠᱛᱤᱜ ᱠᱟᱱ ᱜᱮᱭᱟ ᱢᱳᱵᱟᱭᱤᱞ ᱛᱚᱵᱮ ᱚᱱᱟ ᱢᱳᱵᱟᱭᱤᱞ ᱫᱚ ᱡᱟᱛᱮ ᱡᱮᱢᱚᱱ ᱚᱸ ᱛᱤᱱ ᱥᱚᱢᱚᱭ ᱞᱟᱹᱠᱛᱤᱜ-ᱟ? ᱡᱟᱹᱨᱩᱲᱟ ᱠᱟᱹᱢᱤ ᱚᱠᱛᱮ ᱨᱮ ᱩᱱ ᱥᱚᱢᱚᱭ ᱜᱮᱦᱟᱸᱜ ᱡᱟᱛᱮ ᱡᱮᱢᱚᱱ ᱦᱟᱸᱜ ᱡᱟᱛᱮ ᱠᱚ ᱢᱚᱣᱟᱜ ᱠᱚᱜᱮ ᱛᱚ ᱠᱟᱹᱢᱤ ᱠᱚ ᱪᱮᱫ ᱠᱚ ᱪᱚᱝ ᱦᱳᱭ ᱵᱟᱲᱟ ᱦᱟᱠ ᱦᱟᱣ ᱞᱮᱱᱠᱷᱟᱡ ᱦᱚᱭᱛᱚ ᱥᱚᱢᱚᱭ ᱨᱮ ᱢᱤᱫᱵᱟᱨ ᱟᱨᱦᱚᱸ ᱯᱟᱲᱦᱟᱜ ᱩᱱᱠᱩᱣᱟᱜ ᱵᱟᱝ ᱛᱟᱦᱮᱱ ᱚᱠᱛᱚ ᱨᱮ ᱢᱤᱫᱵᱟᱨ ᱥᱚ ᱢᱤᱫ ᱵᱟᱨ ᱵᱷᱤᱰᱭᱳ ᱠᱚ ᱚᱱᱟ ᱠᱚ ᱢᱤᱫ ᱵᱟᱨ ᱵᱷᱤᱰᱤᱭᱳ ᱠᱚ ᱡᱩᱫᱤ ᱠᱚ ᱧᱮᱞ ᱪᱚ ᱠᱚ ᱠᱷᱟᱡ ᱛᱚ ᱚᱱᱟ ᱠᱷᱚᱡ ᱵᱟᱹᱲᱛᱤ ᱡᱩᱫᱤ ᱵᱟᱠᱩ ᱮᱢᱟ ᱠᱚ ᱠᱷᱟᱱᱡ ᱥᱮ ᱵᱟᱠᱚ ᱥᱟᱵ ᱪᱚᱼᱼ